ᱟᱨ ᱨᱚᱲ ᱠᱚᱵᱤᱱ ᱟᱸᱡᱚᱢ ᱢᱮᱜᱼᱟ?
ᱦᱳᱭᱸᱡᱚ ᱢᱮᱜ-ᱟ, ᱞᱤᱧ!
ᱦᱚᱭ, ᱪᱮᱫ ᱵᱤᱱ ᱢᱮᱱᱮᱜᱼᱟ?
- ᱪᱤᱠᱟᱹ ᱭᱮᱜ-ᱟ᱾
ᱦᱳᱭ ᱮ ᱥᱮ ᱢᱮᱱᱟᱜ ᱟᱠᱟᱫ ᱞᱤᱧᱟᱹ
ᱟᱪᱪᱷᱟ!
ᱫᱟᱠᱟ ᱠᱚ ᱡᱚᱢ ᱵᱟᱲᱟ ᱠᱟᱛᱮᱫ ᱡᱤᱨᱟᱹᱣ ᱦᱩᱭ ᱠᱟᱱᱟ᱾
- ᱡᱚᱢ ᱠᱮᱭᱟ
ᱦᱳᱭ ᱪᱮᱫ ᱵᱤᱱ ᱢᱮᱱᱮᱫᱼᱟ?
ᱦᱮᱸ ᱟᱨ ᱜᱟᱱ ᱠᱷᱮᱛ ᱥᱮᱫ ᱫᱚ ᱵᱟᱵᱤᱱ ᱪᱟᱞᱟᱣ ᱟᱠᱟᱱᱟ?
ᱚ ᱠᱷᱮᱛ ᱥᱮᱱ
ᱦᱳᱭ
ᱚ ᱠᱷᱮᱛ ᱥᱮᱱᱟᱜ ᱠᱟᱹᱢᱤ ᱠᱚᱫᱚ ᱪᱟᱵᱟ ᱫᱚ ᱪᱟᱵᱟᱣ ᱟᱠᱟᱱᱟ᱾ ᱪᱟᱵᱟᱭᱮᱱᱟ ᱚᱱᱟ ᱠᱚᱫᱚ᱾
ᱟᱪᱪᱷᱟ ᱦᱩᱸ ᱪᱟᱵᱟ ᱵᱟᱲᱟ ᱠᱟᱜ ᱟᱵᱤᱱ ᱫᱚ ᱦᱮᱸ ᱥᱮ᱾
ᱦᱳᱭ ᱠᱟᱹᱢᱤ ᱠᱚᱫᱚ ᱪᱟᱵᱟ ᱵᱟᱲᱟ ᱟᱠᱟᱱᱟ᱾
ᱟᱪᱪᱷᱟ ᱟᱪᱪᱷᱟ, ᱮᱱᱠᱷᱟᱱ ᱫᱚ ᱱᱟᱯᱟᱭ ᱜᱮ ᱠᱟᱹᱢᱤ ᱠᱚᱵᱚᱱ ᱪᱟᱵᱟᱣᱠᱟᱜ ᱠᱷᱟᱱ ᱦᱳᱭᱥᱮ!
ᱦᱳᱭ ᱦᱳᱭ
ᱟᱞᱮ ᱦᱚᱸ ᱚᱱᱮ ᱚᱱᱠᱟ ᱵᱟᱞᱮ ᱪᱟᱵᱟ ᱜᱤᱰᱤ ᱚᱠᱟᱜᱼᱟ, ᱚᱱᱮ ᱵᱟᱨᱭᱟ ᱯᱮᱭᱟ ᱠᱷᱮᱛ ᱠᱚ ᱮᱠᱷᱚᱱ ᱵᱟᱹᱠᱤ ᱜᱮᱭᱟ ᱦᱳᱭ ᱥᱮ! ᱦᱮᱸ ᱥᱮ ᱟᱫᱚ ᱚᱱᱮ ᱚᱱᱠᱟ ᱞᱮ ᱡᱳᱨ ᱫᱚᱞᱮ ᱞᱟᱜᱟᱣ ᱟᱠᱟᱜ ᱜᱮᱭᱟ, ᱪᱟᱵᱟ ᱨᱤᱱ ᱦᱳᱭ ᱥᱮ᱾
ᱦᱳᱭ ᱦᱳᱭ
ᱟᱫᱚ ᱚᱱᱮ ᱚᱱᱠᱟ ᱵᱟᱭ ᱫᱟᱜ ᱞᱮᱠᱷᱟ ᱥᱚᱢᱚᱭ ᱢᱚᱛᱚ ᱥᱚᱢᱚᱭ ᱢᱚᱛᱚ ᱨᱮ ᱫᱟᱜ ᱮᱫᱽ ᱠᱷᱟᱱᱮ ᱮᱢᱚᱱ ᱴᱟᱭᱤᱢ ᱨᱮ ᱫᱟᱜ ᱮᱫᱟ, ᱡᱚᱠᱷᱚᱱ ᱚᱱᱮ ᱚᱝᱠᱟ ᱠᱟᱹᱢᱤ ᱠᱚᱞᱮ ᱪᱟᱞᱟᱜᱼᱟ᱾ ᱛᱚᱠᱷᱚᱱ ᱜᱮ ᱫᱟᱜ ᱟᱞᱮ ᱠᱟᱱᱟ ᱦᱳᱭᱥᱮ᱾ ᱟᱫᱚ ᱚᱱᱮ ᱚᱱᱟ ᱠᱷᱟᱹᱛᱤᱨ ᱜᱮ ᱞᱟᱦᱟ ᱛᱟᱭᱱᱚᱢᱚᱜ ᱠᱟᱱᱟᱞᱮ ᱛᱷᱚᱲᱟ ᱜᱟᱱ
ᱟᱪᱪᱷᱟ ᱟᱪᱪᱷᱟ ᱦᱳᱭ ᱟ
ᱚᱥᱩᱵᱤᱫᱟ ᱮᱱᱟᱜ ᱟᱠᱟᱫᱟ ᱥᱮ ᱵᱟᱝ ᱟᱯᱮᱥᱮᱫ?
ᱦᱚᱸ ᱫᱟᱜ ᱠᱚᱫᱚ ᱟᱞᱮ ᱥᱮᱱ ᱫᱚ ᱥᱩᱵᱤᱫᱟ ᱫᱚ ᱢᱮᱱᱟᱜ ᱟᱠᱟᱟᱜ ᱜᱮᱭᱟ᱾
ᱟᱪᱪᱷᱟ ᱛᱟᱦᱚᱞᱮ ᱮᱱᱠᱷᱟᱱ ᱫᱚ ᱱᱟᱯᱟᱭ ᱜᱮᱭᱟ ᱯᱮ ᱤᱞ ᱮᱱᱠᱷᱟ ᱱᱳᱱᱳ ᱪᱤᱱᱛᱟᱹ ᱜᱮ ᱵᱟᱪᱩᱜ ᱛᱟᱯᱮᱭᱟ ᱦᱳᱭᱥᱮ?
ᱦᱳᱭ ᱦᱳᱭ
ᱦᱮᱸ ᱟᱞᱮ ᱥᱮᱫ ᱫᱚ ᱚᱱᱮ ᱚᱱᱠᱟ ᱫᱟᱜ ᱠᱚ ᱵᱟᱝᱪᱩᱜ᱾ ᱦᱩᱸᱜ ᱦᱩᱸ
ᱦᱳᱭ ᱦᱳᱭ ᱪᱮᱫ ᱵᱮᱱ ᱢᱮᱱᱮᱜᱼᱟ?
ᱪᱮᱫ ᱵᱮᱱ ᱞᱟᱹᱭ ᱮᱜᱼᱟ ᱞᱟᱭ ᱵᱤᱱ
ᱢᱮᱱᱫᱟᱞᱤᱧ ᱟᱹᱻᱫᱟᱜ ᱠᱚᱫᱚ ᱴᱟᱭᱤᱢ ᱴᱟᱭᱤᱢ ᱜᱮ ᱧᱟᱢᱚᱜ ᱠᱟᱱᱟ ᱧᱟᱢ ᱫᱚ ᱟᱫᱚ ᱚᱠᱟ ᱫᱚ ᱞᱟᱦᱟ ᱠᱷᱚᱱ ᱜᱮ ᱫᱟᱜ ᱮᱭᱟ ᱫᱟᱜ ᱠᱚᱫᱚ ᱞᱟᱦᱟ ᱠᱷᱚᱱ ᱜᱮ ᱧᱟᱢᱚᱜᱼᱟ᱾
ᱚᱸᱜᱚ ᱟᱯᱮᱥ ᱫᱚ ᱮᱱᱮᱝᱠᱟ ᱚᱱᱠᱟ ᱜᱟ ᱤᱭᱟᱹ ᱜᱟᱰᱤᱨᱟ ᱠᱚ ᱦᱮᱱᱟᱜ ᱟᱠᱟᱫᱼᱟ ᱥᱮ ᱵᱟᱝᱟ ᱥᱟᱨ ᱢᱟᱨᱥᱟᱞ ᱠᱩ ᱚᱱᱮ ᱚᱱᱠᱟ ᱪᱮᱫ ᱠᱚ ᱫᱮᱫ
ᱦᱳᱭ ᱪᱮᱫᱵᱮᱱ ᱢᱮᱱᱠᱮᱜᱼᱟ ᱜᱚᱝᱠᱮ
ᱚᱱᱟ ᱟᱯᱮ ᱥᱮᱫ ᱫᱚ ᱚᱱᱮᱠᱟ ᱠᱷᱮᱛ ᱠᱷᱮᱛ ᱠᱚᱨᱮ ᱚᱱᱠᱟ ᱥᱟᱵ ᱢᱟᱨᱥᱟᱞ ᱠᱚ ᱦᱮᱱᱟᱜᱟᱜᱼᱟ ᱥᱮ ᱵᱟᱝᱠᱟ ᱯᱟᱭᱤᱯ ᱞᱟᱭᱤᱱ ᱠᱚ ᱡᱟ ᱟᱨᱚ
ᱵᱟᱝ ᱵᱟᱝ ᱚᱱᱠᱟ ᱫᱚ ᱵᱟᱹᱱᱩᱜ ᱠᱟᱜᱼᱟ ᱞᱮ ᱥᱮᱱ ᱫᱚ
ᱟᱪᱪᱷᱟ ᱥᱮᱨᱢᱟ ᱡᱟᱹᱲᱤ ᱫᱟᱜ ᱛᱮᱜᱮ ᱦᱳᱭ ᱥᱮᱮ
ᱦᱳᱭ ᱥᱮᱨᱢᱟ ᱡᱟᱹᱲᱤ ᱜᱮ ᱟᱸᱻᱥᱮᱨᱢᱟ ᱡᱟᱹᱲᱤ ᱜᱤᱱ ᱫᱟᱜ ᱞᱮᱠᱷᱟᱱ ᱜᱮ ᱚᱱᱠᱟ ᱥᱚᱯᱛᱟ ᱜᱟᱱᱮ ᱫᱟᱜ ᱞᱮᱠᱷᱟᱱ ᱜᱤ ᱫᱟᱜ ᱠᱚᱫᱚ ᱵᱟᱭ ᱟᱸᱡᱮᱫᱚᱜᱼᱟ ᱫᱟᱜ ᱠᱚᱫᱚ ᱛᱟᱦᱮᱱᱟ᱾
ᱟᱪᱪᱷᱟ ᱟᱪᱪᱷᱟ ᱮᱱᱠᱷᱟᱱ ᱟᱯᱮ ᱫᱚ ᱚᱱᱮ ᱚᱱᱠᱟ ᱦᱳᱭ ᱢᱮᱱᱱᱠᱷᱟᱱ ᱱᱟᱥᱮᱱᱟᱜ ᱟᱯᱮ ᱫᱚ ᱫᱟᱜ ᱯᱮᱱᱠᱷᱟᱱ ᱜᱮ ᱟᱯᱮ ᱫᱚᱯᱮ ᱪᱟᱥ ᱯᱮ ᱮᱦᱚᱵᱛᱚᱨᱟ ᱦᱳᱭ ᱥᱮ
ᱦᱳᱭ ᱦᱳᱭ ᱟᱹᱰᱤ ᱡᱟᱹᱥᱛᱤ ᱜᱟᱱ ᱫᱟᱜ ᱠᱚᱫᱚ ᱵᱟᱭ ᱞᱟᱜᱟᱣ ᱞᱮᱮᱭᱟ ᱟᱞᱮ ᱫᱚ
ᱦᱳᱭ ᱦᱳᱭ ᱟᱞᱮ ᱥᱮᱫ ᱫᱚ ᱚᱱᱮ ᱚᱱᱠᱟ ᱫᱚᱢᱮ ᱫᱟᱜ ᱞᱟᱜᱟᱣᱞᱮᱭᱟ ᱥᱮ ᱟᱨ ᱮᱱᱠᱷᱟᱱ ᱫᱚ ᱟᱞᱮ ᱥᱮᱫ ᱫᱚ ᱚᱱᱮ ᱚᱱᱠᱟ ᱛᱷᱚᱲᱟ ᱪᱚᱴ ᱧᱚᱜ ᱨᱮ ᱦᱮᱱᱟᱜ ᱟᱠᱟᱟᱜᱼᱟ ᱥᱮ ᱟᱫᱚ ᱚᱱᱮ ᱚᱱᱠᱟ ᱵᱟᱝ ᱛᱟᱦᱮᱱᱟ ᱫᱟᱜ ᱦᱳᱭᱥᱮ
ᱦᱳᱭ ᱦᱳᱭ
ᱦᱩᱸ ᱟᱨ ᱵᱟᱝᱠᱷᱟᱱ ᱟᱞᱮ ᱦᱚᱸᱞᱮ ᱚᱱᱠᱟ ᱞᱮ ᱞᱟᱦᱟᱜᱚᱜ ᱜᱮᱭᱟ ᱟᱫᱚ ᱱᱤᱭᱟᱹ ᱵᱟᱨ ᱫᱚᱞᱮ ᱛᱟᱭᱱᱚᱢ ᱠᱟᱱ ᱜᱮᱭᱟ ᱦᱳᱭᱥᱮ
ᱦᱳᱭ ᱦᱳᱭ ᱦᱳᱭ ᱟᱨᱚᱸ ᱦᱩᱲᱩ ᱠᱚ ᱵᱟᱵᱚᱱ ᱪᱟᱥ ᱞᱮᱠᱷᱟᱱ ᱢᱟ ᱟᱵᱚ ᱜᱮᱵᱚᱱ ᱦᱟᱨᱚᱱᱚᱜ
ᱦᱳᱭ ᱦᱳᱭ ᱪᱟᱥ ᱢᱟ ᱮᱱᱠᱷᱟᱱᱜ ᱜᱮ ᱦᱳᱭ ᱟᱵᱚ ᱵᱩᱱ ᱠᱚᱥᱴᱚᱜᱼᱟ ᱟᱵᱚᱜ ᱜᱮ ᱡᱚᱢ ᱦᱚᱸ ᱵᱟᱵᱚᱱ ᱧᱟᱢᱟ ᱦᱮᱭᱥᱮ
ᱦᱳᱭ
ᱪᱟᱥ ᱫᱚ ᱮᱱᱠᱷᱟᱱ ᱫᱚ ᱟᱵᱚ ᱫᱚ ᱡᱟᱹᱨᱩᱩᱨᱤ ᱜᱮᱭᱟ ᱦᱳᱭᱥᱮ
ᱦᱳᱭ ᱦᱳᱭ
ᱵᱟᱝ ᱪᱟᱥ ᱦᱚᱸᱛᱚ ᱵᱟᱝ ᱜᱟᱱᱚᱜᱼᱟ
ᱦᱩᱸ
ᱩᱸ
ᱩᱜ
ᱱᱮ ᱚᱱᱠᱟ ᱛᱟᱦᱚᱞᱮ ᱟᱯᱮ ᱫᱚ ᱦᱚᱸ
ᱢᱮᱱᱫᱟᱞᱤᱧ ᱪᱟᱥ ᱜᱤᱛᱮ ᱪᱟᱥ ᱠᱟᱱ ᱜᱮᱭᱟ ᱟᱵᱚᱣᱟᱜ ᱢᱮᱱ ᱠᱟᱹᱢᱤ ᱫᱚ
ᱦᱳᱭ ᱦᱳᱭ ᱟᱨ ᱚᱱᱮ ᱚᱱᱠᱟ ᱪᱮᱫ ᱠᱚᱵᱮᱱ ᱪᱟᱥᱟ ᱚᱱᱟ ᱦᱩᱲᱩ ᱵᱟᱫᱽ ᱫᱤᱭᱮ
ᱦᱩᱲᱩ ᱵᱟᱫ ᱠᱚᱫᱚ ᱪᱟᱥ ᱠᱚᱫᱚ ᱟᱹᱰᱤᱜᱟᱱ ᱠᱚᱫᱚ ᱵᱟᱹᱱᱩᱜ ᱠᱫᱟᱼᱟ ᱤᱱᱟᱹ ᱵᱟᱲᱜᱤ ᱠᱚᱨᱮ ᱜᱮ ᱩᱛᱩ ᱡᱤᱱᱤᱥ ᱟᱻᱡᱚᱢ ᱠᱚ ᱠᱚ ᱞᱮᱠᱟ ᱡᱚᱢ ᱵᱟᱲᱟ ᱞᱮᱠᱟᱜ ᱜᱮ ᱪᱟᱥ ᱦᱩᱭᱩᱜᱼᱟ
ᱟᱛᱷᱟ ᱛᱷᱟ ᱮᱱᱠᱷᱟᱱ ᱱᱟᱯᱟᱭ ᱜᱮ ᱚᱱᱮ ᱚᱱᱠᱟ ᱡᱚᱢ ᱵᱟᱲᱟ ᱞᱮᱠᱟ ᱞᱮᱠᱟᱜᱤ ᱪᱟᱥ ᱞᱮᱠᱷᱟᱡ ᱜᱮ ᱢᱚᱸᱡᱼᱟ ᱦᱳᱭᱥᱮ
ᱦᱳᱭ ᱦᱳᱭ
ᱪᱟᱥ ᱫᱚ ᱚᱱᱮ ᱚᱝᱠᱟᱹ ᱪᱟᱥ ᱫᱚ ᱪᱟᱥ ᱜᱮ ᱦᱩᱭᱩᱜᱼᱟ ᱦᱳᱭ ᱥᱮ ᱵᱟᱲᱜᱮ ᱠᱚ ᱟᱨ ᱵᱟᱝᱠᱷᱟᱱ ᱫᱚ ᱚᱱᱠᱟᱟᱜ ᱜᱮ ᱛᱟᱦᱮᱱᱟ ᱦᱳᱭᱥᱮ ᱟᱨ ᱟᱵᱚ ᱵᱟᱵᱚᱱ ᱪᱟᱥᱟ ᱮᱱᱠᱷᱟᱱ ᱫᱚ ᱟᱵᱚᱨᱮᱱ ᱡᱟᱦᱟᱸᱭ ᱯᱚᱨᱮ ᱡᱟᱦᱟᱸᱭ ᱟᱵᱚᱨᱮᱱ ᱜᱤᱫᱟᱹᱨᱼ ᱯᱤᱫᱟᱹᱨ ᱠᱚᱠᱚ ᱦᱩᱭᱩᱜᱼᱟ ᱦᱳᱸᱥ ᱩᱱᱠᱩ ᱦᱚᱸᱱ ᱟᱨ ᱵᱟᱠᱚ ᱪᱟᱥ ᱞᱟᱹᱜᱤᱫᱚᱜᱼᱟ ᱦᱚᱭ ᱥᱮ
ᱦᱳᱭ ᱦᱳᱭ
ᱮᱱᱛᱮᱱ ᱟᱵᱩ ᱩᱝᱠᱩ ᱦᱚᱸ ᱥᱮᱬᱟ ᱠᱚ ᱦᱩᱭᱩᱜᱼᱟ᱾
ᱦᱳᱭ ᱠᱤᱨᱤᱧ ᱠᱚ ᱟᱸ ᱥᱚᱵᱽᱡᱤ ᱠᱚ ᱠᱤᱨᱤᱧ ᱠᱚ ᱞᱟᱹᱜᱤᱫ ᱛᱮ ᱛᱷᱚᱲᱟ ᱵᱟᱧᱪᱟᱣ ᱫᱚᱦᱚᱭ ᱡᱩᱲᱟ᱾
ᱦᱳᱭ ᱦᱳᱭ ᱟᱨ ᱮᱱᱠᱷᱟᱱ ᱛᱤᱱᱟᱹᱜ ᱵᱟᱡᱮ ᱨᱮᱢ ᱪᱟᱞᱟᱜᱼᱟ ᱦᱳᱭ ᱥᱮ᱾
ᱦᱳᱭ ᱜᱚᱢᱠᱮ ᱪᱮᱢ ᱢᱮᱱᱮᱜᱼᱟ?
ᱨᱮᱭᱟ ᱱᱟᱠᱷᱟ ᱛᱤᱱᱟᱹᱜ ᱵᱟᱡᱟᱨ ᱵᱮᱱ ᱪᱟᱞᱟᱜᱼᱟ? ᱦᱮᱸ ᱚᱲᱟᱜ ᱨᱮ ᱛᱟᱦᱮᱱ ᱠᱷᱟᱱ ᱫᱚ ᱚᱱᱮ ᱠᱟ ᱥᱩᱵᱤᱫᱷᱟ ᱦᱳᱭᱥᱮ, ᱡᱚᱠᱷᱚᱱ ᱜᱮ ᱟᱢᱫᱚ ᱤᱥᱤᱱ ᱠᱟᱛᱮᱢ ᱡᱚᱢ ᱠᱮᱜ ᱜᱮ ᱦᱳᱭᱥᱮ᱾ ᱯᱮᱲᱟ ᱠᱚ ᱦᱤᱡᱩᱜᱼᱟ ᱮᱱᱠᱷᱟᱱ ᱚᱱᱟ ᱵᱟᱲᱜᱮ ᱠᱷᱚᱱ ᱜᱮᱢ ᱟᱹᱜᱩ ᱠᱮᱜ ᱜᱮ ᱦᱮᱸ ᱥᱮ᱾ ᱦᱩᱸ
ᱟᱨ ᱚᱱᱟ ᱠᱚ ᱵᱟᱝ ᱛᱟᱦᱮᱱ ᱠᱷᱟᱱ ᱢᱟ ᱠᱚᱥᱴᱚ ᱛᱷᱚᱲᱟᱜᱟᱱ ᱦᱚᱸ ᱵᱩᱡᱷᱟᱹᱜᱼᱟ᱾ ᱠᱤᱨᱤᱧ ᱠᱚ ᱞᱟᱹᱜᱤᱫ ᱦᱚᱸ ᱯᱚᱭᱥᱟ ᱠᱚ ᱤᱱᱠᱟᱢ ᱞᱟᱹᱜᱤᱫ ᱠᱚ ᱟ ᱪᱤᱠᱟᱛᱮᱢ ᱧᱟᱢᱮᱜᱼᱟ ᱫᱤᱱᱟᱹᱢ ᱫᱤᱱᱟᱹᱢ ᱫᱚᱢ ᱧᱟᱢᱟ?
ᱦᱳᱭ ᱦᱳᱭ ᱛᱟᱦᱟᱞᱮ ᱚᱝᱠᱟ ᱱᱮᱛᱟᱨ ᱫᱚ ᱯᱚᱭᱥᱟ ᱦᱚᱸ ᱛᱷᱚᱲᱟ ᱤᱭᱟᱹ ᱦᱩᱭ ᱠᱟᱱᱟ ᱦᱳᱭᱥᱮ᱾
ᱦᱚᱸᱭ
ᱟᱨ ᱱᱮᱛᱟᱨ ᱚᱱᱮ ᱚᱝᱠᱟ ᱯᱚᱭᱥᱟ ᱠᱚᱦᱚᱸ ᱵᱟᱝ ᱛᱟᱦᱮᱱ ᱠᱟᱱ ᱠᱷᱟᱱ ᱡᱟᱞᱟ ᱜᱮᱭᱟ ᱦᱳᱭ ᱥᱮ᱾
ᱫᱟ ᱛᱚ ᱨᱩᱣᱟᱹᱜ ᱦᱟᱹᱥᱩ ᱨᱮᱦᱚᱸ ᱛᱚ ᱯᱚᱭᱥᱟ ᱞᱟᱜᱟᱜ ᱠᱟᱱᱟ ᱥᱮ, ᱟᱫᱚ ᱚᱱᱮ ᱚᱝᱠᱟᱜᱮ ᱯᱚᱭᱥᱟ ᱦᱚᱸ ᱤᱱᱠᱟᱢ ᱦᱩᱭᱩᱜᱼᱟ ᱦᱮᱸ ᱥᱮ᱾
ᱤᱱᱠᱟᱢ ᱠᱚᱦᱚᱸ ᱚᱸ ᱡᱟᱹᱥᱛᱤ ᱫᱚ ᱟᱵᱚ ᱦᱚᱲ ᱦᱚᱯᱚᱱ ᱠᱚ ᱞᱟᱹᱜᱤᱫ ᱫᱚ ᱵᱟᱹᱱᱩᱜ ᱠᱟᱜᱼᱟ᱾
ᱦᱳᱭ ᱡᱟᱦᱟᱸ ᱞᱮᱠᱟᱜᱮ ᱚᱱᱮ ᱚᱝᱠᱟ ᱵᱚᱱ ᱤᱱᱠᱟᱢ ᱫᱚ ᱤᱱᱠᱟᱢ ᱜᱮ ᱦᱩᱭᱩᱜ ᱛᱟᱵᱚᱱᱟ᱾
ᱦᱳᱭ ᱟᱨ ᱵᱟᱵᱚᱱ ᱪᱟᱥ ᱵᱟᱲᱟ ᱞᱮᱠᱷᱟᱡ ᱢᱟ ᱤᱱᱠᱟᱢ ᱦᱚᱸ ᱟᱵᱚᱣᱟᱜ ᱦᱚᱸ ᱵᱟᱹᱱᱩᱜ ᱠᱟᱜ ᱛᱟᱵᱚᱱᱟ, ᱟᱸ ᱡᱚᱢ ᱥᱮᱱᱟᱜ ᱠᱤᱨᱤᱧ ᱞᱟᱹᱜᱤᱫ ᱵᱚᱱ ᱞᱟᱜᱟᱜᱼᱟ, ᱢᱮᱱᱠᱷᱟᱱ ᱪᱟᱥ ᱢᱟ ᱵᱟᱵᱚᱱ ᱪᱟᱥᱚᱜᱼᱟ᱾
ᱦᱳᱭ ᱦᱳᱭ ᱢᱮᱱᱠᱷᱟᱱ ᱚᱱᱮ ᱚᱝᱠᱟ ᱚᱝᱠᱟ ᱪᱟᱥ ᱫᱚ ᱪᱟᱥ ᱫᱚ ᱟᱵᱚ ᱫᱚ ᱪᱟᱥᱜᱮ ᱦᱩᱭᱩᱜ ᱛᱟᱵᱚᱱᱟ, ᱟᱵᱚ ᱫᱚ ᱪᱟᱥ ᱜᱮ ᱩᱢ ᱩᱸ ᱢᱟᱱᱮ ᱥᱚᱵ ᱠᱤᱪᱷᱩ ᱦᱳᱭᱥᱮ ᱪᱟᱥᱛᱮᱜᱮ ᱟᱵᱚ ᱫᱚ ᱡᱩᱫᱤ ᱥᱚᱝᱥᱟᱨ ᱨᱮ ᱡᱩᱫᱤ ᱟᱵᱳ ᱠᱚᱱᱳ ᱫᱤᱱ ᱴᱟᱠᱟ-ᱯᱚᱭᱥᱟ ᱦᱚᱸ ᱵᱟᱵᱚᱱ ᱧᱟᱢᱟ ᱮᱠᱷᱟᱱ ᱫᱚ ᱪᱟᱥ ᱛᱮ ᱟᱵᱚ ᱫᱚ ᱨᱮᱸᱜᱮᱡ ᱞᱟᱡ ᱡᱟᱞᱟ ᱨᱮᱫᱚ ᱵᱟᱵᱚᱱ ᱛᱟᱦᱮᱱᱟ ᱦᱳᱭ ᱥᱮ᱾
ᱦᱳᱭ ᱦᱳᱭ ᱟᱨ ᱦᱟᱥᱟ ᱡᱟᱜᱟ ᱠᱚᱢᱟ ᱟᱵᱚ ᱠᱚᱣᱟᱜ ᱜᱮ ᱰᱷᱤᱨ ᱠᱚ ᱢᱟ ᱢᱮᱱᱟᱜ᱾ ᱛᱟᱦᱮᱱᱠᱷᱟᱱ ᱟᱵᱚᱜ ᱜᱮ ᱵᱟᱵᱚᱱ ᱪᱟᱥᱚᱜᱼᱟ᱾
ᱦᱩᱸ
ᱚᱱᱟ ᱠᱚ ᱢᱮᱱᱮᱞᱮ ᱠᱟ ᱟᱵᱚ ᱢᱟ ᱡᱟᱭᱜᱟ ᱛᱟᱦᱮᱱ ᱛᱩᱞᱩᱡ ᱠᱚᱵᱚᱱ ᱨᱮᱸᱜᱮᱡᱚᱜᱼᱟ ᱟᱨ ᱚᱠᱚᱭ ᱢᱟ ᱡᱟᱭᱜᱟ ᱵᱟᱹᱱᱩᱜ ᱠᱚᱣᱟ ᱛᱟᱞᱦᱮ ᱩᱝᱠᱩ ᱜᱮ ᱠᱤᱥᱟᱺᱬᱚᱜᱼᱟ ᱠᱚ᱾
ᱦᱳᱭ ᱚᱱᱮ ᱚᱝᱠᱟᱜᱮ ᱪᱟᱥ ᱫᱚ ᱦᱩᱭᱩᱜ ᱜᱮᱭᱟ, ᱪᱟᱥᱵᱟᱥ ᱵᱟᱝ ᱪᱟᱥᱵᱟᱥ ᱞᱮᱠᱷᱟᱡ ᱫᱚ ᱛᱚ ᱵᱟᱝ ᱜᱟᱱᱚᱜᱼᱟ ᱥᱮ᱾
ᱦᱳᱭ
ᱟᱨ ᱛᱟᱞᱦᱮ ᱞᱤᱧ ᱞᱟᱹᱭᱫᱟ ᱜᱚᱝᱠᱮ ᱚᱱᱮ ᱚᱝᱠᱟ ᱪᱟᱥᱵᱟᱥ ᱡᱚᱠᱷᱚᱱ ᱟᱵᱚ ᱠᱷᱮᱛ ᱠᱚᱵᱚᱱ ᱥᱤᱭᱮᱜ ᱜᱮᱭᱟ ᱦᱳᱭᱥᱮ
ᱮᱸ ᱪᱮᱜ ᱵᱤᱱ ᱢᱮᱱ ᱠᱮᱜᱼᱟ ᱜᱚᱝᱠᱮ?
ᱢᱟᱱᱮ ᱠᱷᱮᱛ ᱵᱚᱱ ᱥᱤᱭᱮᱫ ᱜᱮᱭᱟ ᱦᱳᱭᱥᱮ ᱟᱫᱚ ᱚᱱᱮ ᱚᱝᱠᱟ ᱠᱩ ᱩᱝᱠᱩ ᱜᱚᱝᱜᱷᱟ ᱦᱮᱥᱮ ᱟᱨᱦᱳ ᱦᱟᱹᱠᱩ ᱦᱳᱭᱥᱮ᱾ ᱟᱨᱚ ᱨᱚᱠᱚᱡ ᱠᱚᱠᱚ ᱧᱟᱢᱚᱜ ᱠᱟᱱ ᱜᱮᱭᱟ ᱥᱮ ᱵᱟᱝᱟ?
ᱟᱸ ᱜᱚᱝᱜᱷᱟ ᱩᱸ ᱜᱚᱝᱜᱷᱟ ᱠᱚ?
ᱦᱳᱭ ᱦᱳᱭ
ᱦᱳᱭ ᱢᱮᱱᱟᱜ ᱠᱚᱜᱮᱭᱟ ᱱᱚᱛᱮ ᱫᱚ ᱚᱝᱠᱟ ᱧᱟᱢᱚᱜ ᱜᱮᱭᱟ ᱠᱚ᱾
ᱟᱪᱪᱷᱟ ᱡᱟᱹᱥᱛᱤ ᱠᱚ ᱧᱟᱢᱚᱜᱼᱟ ᱥᱮ ᱛᱷᱚᱲᱟ ᱠᱚᱢ ᱧᱚᱜ?
ᱚ ᱱᱚᱛᱮ ᱮ ᱢᱮᱱᱟᱜ ᱠᱚᱜᱮᱭᱟ ᱟᱫᱚ ᱚᱝᱠᱟᱱ ᱵᱟᱡᱟᱨ ᱥᱤᱱ ᱠᱚ ᱤᱫᱤ ᱠᱚ ᱞᱟᱹᱜᱤᱫ ᱚᱱᱠᱟ ᱢᱟᱱᱮ ᱦᱚᱲ ᱠᱚᱠᱚ ᱥᱮᱸᱫᱽᱨᱟ ᱠᱚᱣᱟ ᱠᱚ᱾
ᱡᱟᱹᱥᱛᱤ ᱜᱮᱠᱚ ᱧᱟᱢᱚᱜᱼᱟ ᱧᱟᱢ ᱫᱚ᱾
ᱟᱪᱪᱷᱟ᱾ ᱟᱞᱮᱥᱮᱫ ᱫᱚ ᱚᱱᱮ ᱚᱝᱠᱟ ᱠᱚ ᱠᱚᱢ ᱪᱟᱵᱟ‌ᱣ ᱠᱟᱱᱟ ᱦᱳᱭ ᱥᱮ, ᱞᱟᱦᱟᱛᱮ ᱚᱱᱮ ᱚᱝᱠᱟ ᱩᱝᱠᱩ ᱠᱷᱮᱛ ᱠᱚᱨᱮ ᱠᱚ ᱧᱟᱢᱚᱜ ᱠᱟᱱ ᱛᱟᱸᱦᱮᱱᱟ ᱚᱱᱠᱟ ᱱᱟᱦᱮᱞ ᱥᱤ ᱡᱚᱠᱷᱟᱪ ᱦᱳᱭᱥᱮ ᱟᱨᱚ ᱚᱝᱠᱟ ᱠᱷᱮᱛ ᱥᱤ ᱡᱚᱠᱷᱟᱪ ᱥᱮ ᱚᱝᱠᱟ ᱛᱚ ᱱᱮᱛᱟᱨ ᱫᱚ ᱟᱫᱚ ᱠᱚᱢ ᱠᱚ ᱧᱟᱢᱚᱜ ᱠᱟᱱᱟ ᱦᱳᱭᱥᱮ᱾ ᱞᱟᱦᱟᱛᱮ ᱯᱚᱨᱤᱢᱟᱱ ᱠᱷᱚᱡᱽ ᱫᱚ ᱱᱮᱛᱟᱨ ᱫᱚᱢᱮ ᱠᱚ ᱠᱚᱢ ᱠᱟᱱᱟ ᱵᱟᱠᱷᱟᱱ ᱞᱟᱦᱟᱛᱮ ᱨᱟᱹᱥᱠᱟᱹ ᱛᱮ ᱦᱟᱹᱠᱩ ᱥᱟᱵᱽ ᱵᱚᱱ ᱪᱟᱞᱟᱜ ᱠᱟᱱ ᱛᱟᱦᱮᱱᱟ ᱫᱮᱞᱟ ᱠᱷᱮᱛ ᱵᱟ. ᱫ ᱥᱤᱭᱟ ᱟᱫᱚ ᱮᱱᱠᱷᱟᱱ ᱦᱟᱹᱠᱩ ᱥᱟᱵ ᱦᱩᱭᱩᱜᱼᱟ ᱦᱳᱭ ᱥᱮ, ᱦᱟᱹᱠᱩ ᱠᱚ ᱩᱰᱩᱝᱚᱜᱼᱟ
ᱟᱹᱰᱤ ᱫᱤᱱ ᱫᱚ ᱦᱟᱹᱠᱩ ᱦᱚᱸ ᱥᱟᱯᱛᱟ ᱧᱚᱜ ᱠᱚ ᱛᱟᱦᱮᱸ ᱠᱟᱱᱟ ᱠᱚ ᱟᱫᱚ ᱱᱮᱛᱟᱨ ᱫᱚ ᱤᱱᱟᱹᱜ ᱜᱟᱱ ᱫᱚ ᱵᱟᱠᱚ ᱦᱟᱠᱚᱜᱼᱟ ᱟᱵᱚ ᱦᱚᱸᱵᱚᱱ ᱡᱚᱛ ᱡᱚᱛᱚ ᱦᱚᱲ ᱜᱮ ᱱᱮᱛᱟᱨ ᱫᱚ ᱜᱚᱡ ᱠᱚ ᱞᱟᱹᱜᱤᱫ ᱠᱚ ᱡᱷᱩᱸᱠᱩᱜ ᱠᱟᱱᱟ ᱛᱚ᱾
ᱦᱩᱸ, ᱟᱪᱪᱷᱟ ᱜᱚᱝᱠᱮ ᱚᱱᱮ ᱚᱱᱟ ᱞᱟᱹᱭ ᱵᱤᱱ ᱥᱮ ᱡᱩᱫᱤ ᱚᱱᱮ ᱦᱟᱹᱠᱩ ᱵᱟᱠᱚ ᱧᱟᱢᱚᱜ ᱠᱟᱱᱟ ᱦᱳᱭᱥᱮ᱾ ᱛᱚᱵᱮ ᱦᱟᱹᱠᱩ ᱚᱠᱟ ᱠᱷᱮᱛ ᱠᱚᱨᱮ ᱠᱚᱢ ᱠᱟᱱᱟ ᱠᱚ ᱟᱫᱚ ᱞᱟᱹᱭ ᱫᱟᱲᱮᱭᱟᱜ ᱵᱮᱱ ᱡᱮ ᱪᱮᱠᱟᱛᱮ ᱪᱮᱫᱟᱜ ᱠᱚ ᱠᱚᱢᱚᱜ ᱠᱟᱱᱟ?
ᱠᱟᱹᱴᱤᱡ ᱞᱤᱧ ᱟᱸᱡᱚᱢ ᱞᱮᱜᱮ᱾
ᱦᱟᱹᱠᱩ ᱫᱚᱠᱚ ᱠᱚᱢᱚᱜᱼᱟ ᱱᱚᱝᱠᱟᱱ ᱥᱚᱢᱚᱭ ᱦᱚᱸᱠᱩ ᱠᱚ ᱠᱚᱢᱚᱜᱼᱟ ᱡᱮ ᱦᱟᱹᱠᱩ ᱫᱚ ᱦᱟᱸᱜ ᱡᱮ ᱯᱨᱚᱛᱷᱚᱢ ᱫᱟᱜ ᱨᱮᱦᱟᱸᱜ ᱡᱮ ᱫᱟᱜ ᱠᱚ ᱡᱟᱨᱣᱟᱜ-ᱟ ᱛᱚ᱾
ᱦᱳᱭ ᱦᱳᱭ᱾
ᱛᱚᱵᱮ ᱩᱱ ᱥᱚᱢᱚᱭ ᱨᱮᱜᱮ ᱢᱟ ᱦᱟᱹᱠᱩ ᱛᱷᱚᱲᱟ ᱠᱚ ᱦᱟᱡᱩᱜ-ᱟ ᱠᱚ ᱛᱷᱚᱲᱟ ᱫᱟᱜ ᱯᱮᱨᱮᱡ ᱞᱮᱱᱠᱷᱟᱱ ᱦᱚᱸ᱾ ᱞᱟᱹᱴᱩ ᱜᱟᱰᱟ ᱠᱷᱚᱱ ᱛᱷᱚᱲᱟ ᱠᱚ ᱨᱟᱠᱟᱵ ᱧᱚᱜᱚᱜᱼᱟ ᱠᱚ ᱛᱚᱵᱮ ᱩᱱ ᱡᱚᱠᱷᱷᱟᱡ ᱜᱮ ᱩᱝᱠᱩ ᱫᱚ ᱵᱤᱞᱤ ᱦᱚᱯᱚᱱᱚᱜ-ᱟ ᱠᱚ᱾ ᱛᱚᱵᱮ ᱤᱱᱟᱹ ᱠᱚ ᱚᱠᱛᱮ ᱜᱮ ᱦᱟᱸᱜ ᱟᱨᱦᱚᱸᱭ ᱛᱷᱚᱲᱟ ᱥᱤᱛᱩᱝ ᱧᱚᱜᱟᱭ ᱟᱸᱡᱮᱫᱚᱜᱼᱟ ᱛᱚᱵᱮ ᱤᱱᱟᱹ ᱚᱠᱛᱮ ᱜᱮ ᱟᱨᱦᱚᱸ᱾ ᱟᱵᱚ ᱦᱚᱲ ᱦᱚᱯᱚᱱ ᱠᱚᱫᱚ ᱟᱫᱚ ᱚᱱᱮ ᱦᱟᱹᱠᱩ ᱜᱚᱡ ᱠᱚ ᱫᱷᱩᱨᱟᱹᱜ-ᱟ ᱠᱚ ᱦᱮᱸ, ᱤᱱᱟᱹ ᱠᱚ ᱚᱠᱛᱮ ᱜᱮ ᱟᱫᱚ ᱦᱟᱹᱠᱩ ᱜᱚᱡᱽ ᱫᱷᱩᱨᱟᱹᱜ ᱟᱠᱚ, ᱜᱚᱡ ᱠᱚ ᱵᱟᱠᱚ ᱜᱚᱡ ᱠᱚᱣᱟ ᱠᱚ ᱛᱟᱭᱚᱢᱛᱮ ᱤᱱᱟᱹ ᱜᱚᱡ ᱨᱮᱜᱮ ᱦᱟᱸᱜ ᱫᱟᱜ ᱠᱚᱫᱚ ᱟᱸᱡᱮᱫ ᱪᱟᱵᱟᱜᱼᱟ ᱛᱚ ᱦᱟᱹᱠᱩ ᱦᱚᱸᱠᱚ ᱢᱟᱨᱟᱜᱼᱟ᱾ ᱫᱟᱜ ᱠᱚᱦᱚᱸ ᱟᱸᱡᱮᱫ ᱪᱟᱵᱟᱭᱮᱱᱟ ᱟᱫᱚ, ᱤᱱᱤᱱ ᱤᱱᱠᱟ ᱜᱮ ᱦᱟᱹᱠᱩ ᱫᱚᱠᱚ ᱠᱚᱢᱚᱜ ᱠᱚᱢ ᱤᱫᱤᱜ ᱠᱟᱱᱟ᱾
ᱟᱪᱪᱷᱟ ᱟᱪᱪᱷᱟ ᱦᱮᱸ ᱮᱱᱠᱷᱟᱱ ᱫᱚ ᱟᱵᱮᱱ ᱦᱚᱸ ᱱᱟᱯᱟᱭ ᱜᱮᱵᱮᱱ ᱞᱟᱹᱭ ᱠᱮᱜᱼᱟ ᱚᱱᱮ ᱚᱝᱠᱟ ᱥᱤᱛᱩᱝ ᱡᱟᱹᱲᱤ ᱠᱚᱨᱮ ᱫᱟᱜ ᱠᱚ ᱦᱟᱸᱡᱮᱫᱚᱜ ᱠᱟᱱᱟ ᱦᱳᱭᱥᱮ ᱚᱱᱮ ᱚᱝᱠᱟ ᱠᱟᱱᱟ ᱦᱟᱹᱠᱩ ᱠᱚ ᱵᱟᱠᱚ ᱧᱟᱢᱚᱜ ᱠᱟᱱᱟ᱾ ᱚᱱᱟ ᱦᱩᱭᱱᱟ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱨ ᱟᱹᱞᱤᱧ ᱟᱹᱞᱤᱧ ᱞᱟᱹᱭ ᱵᱮᱱ ᱞᱟᱹᱭ ᱫᱟᱞᱤᱧ ᱟᱹᱞᱤᱧ ᱟᱹᱞᱤᱧ ᱦᱚᱞᱤᱧ ᱵᱟᱰᱟᱭᱟ
ᱦᱳᱭ, ᱜᱚᱝᱠᱮ ᱞᱟᱹᱭᱵᱮᱱ
ᱞᱟᱹᱭ ᱫᱟᱞᱤᱧ ᱟᱹᱞᱤᱧ ᱟᱹᱞᱤᱧ ᱡᱮᱴᱩᱠᱩ ᱞᱤᱧ ᱵᱟᱰᱟᱭᱟ ᱢᱟᱱᱮ ᱦᱳᱭᱥᱮ ᱚᱱᱮ ᱚᱝᱠᱟ ᱞᱟᱦᱟ ᱛᱮᱫᱚ ᱟᱨᱠᱤ ᱚᱱᱮ ᱚᱝᱠᱟ ᱪᱟᱥ ᱡᱚᱠᱷᱚᱱ ᱚᱱᱮ ᱚᱝᱠᱟ ᱥᱟᱨ ᱠᱚ ᱵᱟᱵᱚᱱ ᱤᱭᱩᱡᱮᱜ ᱠᱟᱱᱟ ᱦᱳᱭᱥᱮ᱾ ᱱᱮᱛᱟᱨ ᱫᱚ ᱟᱫᱚ ᱫᱚᱢᱮ ᱨᱚᱠᱚᱢ ᱥᱟᱨ ᱠᱚ ᱛᱩᱫ ᱠᱟᱱᱟ ᱥᱮ ᱞᱟᱦᱟ ᱛᱮᱫᱚ ᱮᱱᱠᱷᱟᱱ ᱩᱱᱟᱹᱜ ᱥᱟᱨ ᱠᱚᱫᱚ ᱵᱟᱝ ᱛᱟᱦᱮᱸ ᱠᱟᱱᱟ ᱦᱳᱭ ᱥᱮ᱾ ᱡᱮ ᱴᱩᱠᱩ ᱥᱚᱢᱚᱭ ᱞᱟᱜᱟᱜ ᱮᱱᱨᱮᱦᱚᱸ ᱩᱱᱟᱹᱜ ᱜᱮ ᱥᱚᱢᱚᱭ, ᱢᱟᱱᱮ ᱢᱤᱫᱴᱮᱡ ᱦᱩᱲᱩ ᱥᱮ ᱦᱩᱲᱩ ᱦᱟᱨᱟᱣ ᱞᱟᱹᱜᱤᱫ ᱥᱮ ᱛᱚᱠᱷᱚᱱ ᱩᱱᱟᱹᱜ ᱥᱚᱢᱚᱭ ᱜᱮᱵᱚᱱ ᱮᱢᱚᱜ ᱠᱟᱱ ᱛᱟᱦᱮᱱᱟ ᱥᱟᱨ ᱠᱚᱫᱚ ᱩᱱᱟᱹᱜ ᱠᱟᱹᱴᱤᱡ ᱵᱟᱵᱚᱱ ᱤᱭᱩᱪᱮᱫ ᱛᱟᱸᱦᱮᱱᱟ ᱦᱳᱭ ᱥᱮ᱾ ᱟᱫᱚ ᱱᱮᱛᱟᱨ ᱫᱚ ᱚᱱᱮ ᱚᱝᱠᱟ ᱥᱟᱨ ᱠᱚ ᱫᱚᱢᱮ ᱤᱭᱩᱡᱽ ᱦᱚᱛᱮᱫ ᱛᱮ ᱩᱝᱠᱩ ᱦᱚᱸ ᱦᱟᱠᱩ ᱠᱚ ᱵᱟᱠᱚ ᱥᱟᱦᱟᱣ ᱫᱟᱲᱮᱭᱟᱜ ᱠᱟᱱᱟ ᱦᱳᱭᱥᱮ᱾ ᱟᱫᱚ ᱠᱚ ᱚᱱᱮ ᱚᱝᱠᱟ ᱠᱚ ᱠᱚᱢ ᱪᱟᱞᱟᱜ ᱠᱟᱱᱟ᱾ ᱦᱩᱸ,
ᱦᱳᱭ ᱦᱳᱭ᱾ ᱦᱳᱭ ᱚᱱᱟ ᱠᱚᱛᱮ ᱠᱚ ᱜᱚᱡᱚᱜ ᱜᱮᱭᱟ ᱠᱚ ᱟᱫᱚ ᱮᱸᱻ ᱥᱟᱸᱜᱮ ᱫᱚᱠᱚ ᱥᱟᱸᱜᱮᱜ ᱜᱮᱭᱟ ᱟᱫᱚ ᱚᱱᱮ ᱦᱟᱸᱜ ᱯᱨᱚᱛᱷᱚᱢ ᱫᱟᱜ ᱠᱚᱨᱮ ᱠᱚ ᱵᱤᱞᱤ ᱦᱚᱯᱚᱱᱚᱜ ᱥᱚᱢᱚᱭ ᱨᱮᱜᱮ ᱡᱮᱞᱮᱠᱟ ᱢᱤᱫᱴᱮᱱ ᱮᱸᱻ ᱵᱟᱹᱞᱴᱤᱱ ᱨᱮᱭᱟᱜ ᱫᱟᱜ ᱫᱚᱢ ᱦᱟᱱᱛᱮ ᱱᱟᱛᱮ ᱞᱮᱠᱷᱟᱱ ᱫᱚ ᱫᱟᱜ ᱫᱚ ᱠᱚᱢᱚᱜ ᱜᱮᱭᱟ᱾ ᱛᱚ, ᱰᱷᱟᱵᱩᱝ ᱨᱮᱭᱟᱜ ᱫᱟᱜ ᱦᱚᱸ ᱚᱝᱠᱟ ᱜᱮᱢ ᱦᱟᱱᱛᱮ ᱱᱟᱛᱮ ᱞᱮᱠᱷᱟᱡ ᱫᱟᱜ ᱠᱚᱫᱚ ᱟᱹᱰᱤ ᱩᱥᱟᱹᱨᱟ ᱜᱮ ᱟᱸᱡᱮᱫᱚᱜ
ᱦᱳᱭ ᱦᱳᱭ᱾
ᱦᱳᱭ ᱟᱨ ᱵᱟᱝᱠᱷᱟᱱ ᱰᱷᱟᱹᱵᱩᱝ ᱠᱚᱨᱮᱱᱟᱜ ᱫᱟᱜ ᱦᱚᱸ ᱤᱱᱟᱹᱜ ᱩᱥᱟᱹᱨᱟ ᱫᱚ ᱵᱟᱭ ᱟᱸᱡᱮᱫ ᱜᱚᱫᱚᱜᱼᱟ᱾ ᱚᱝᱠᱟ ᱵᱟᱝ ᱰᱤᱥᱴᱟᱵᱽ ᱞᱮᱠᱷᱟᱱ ᱫᱚ, ᱦᱳᱭ᱾
ᱟᱨ ᱚᱱᱠᱟ ᱢᱮᱱᱟᱜ ᱠᱚᱣᱟ ᱟᱵᱚ ᱠᱚ ᱟᱵᱚ ᱟᱭᱢᱟ ᱨᱚᱠᱚᱢ ᱜᱮ ᱢᱮᱱᱟᱜ ᱠᱚᱣᱟ ᱦᱟᱹᱠᱩ ᱜᱚᱡ ᱛᱮᱜᱮ ᱠᱚ ᱡᱚᱢᱮᱜᱼᱟ ᱠᱚ ᱦᱟᱹᱠᱩ ᱜᱚᱡ ᱛᱮᱜᱮ ᱵᱟᱨᱚ ᱢᱟᱥ ᱠᱚ ᱟᱹᱥᱩᱞᱚᱜ ᱠᱟᱱᱟ ᱠᱚ᱾
ᱦᱳᱭ ᱦᱳᱭ ᱦᱮᱱᱟᱜ ᱠᱚᱣᱟ ᱟᱫᱚᱢᱠᱩ ᱟᱫᱚᱢ ᱠᱚ ᱜᱚᱡ ᱠᱚ ᱛᱟᱦᱮᱱ ᱜᱮᱭᱟ ᱦᱟᱹᱠᱩ ᱦᱮᱸᱥᱮ ᱡᱟᱦᱟᱸᱭ ᱫᱚ ᱚᱱᱠᱟ ᱚᱱᱠᱟ ᱦᱟᱹᱠᱩ ᱡᱚᱢ ᱛᱮᱜᱮ ᱥᱮ ᱩᱱᱠᱩ ᱫᱚ ᱦᱟᱹᱠᱩ ᱥᱮᱫᱟᱭ ᱠᱷᱚᱱ ᱠᱚ ᱜᱚᱡ ᱟᱹᱜᱩᱭᱮᱫ ᱠᱚᱣᱟ ᱦᱳᱭ ᱥᱮ ᱵᱟᱝ ᱩᱱᱠᱩ ᱫᱚ, ᱚᱱᱠᱟ ᱯᱨᱚᱛᱮᱠᱵᱟᱨ ᱩᱱᱠᱩ ᱫᱚ ᱤᱭᱟᱹ ᱠᱟᱱ ᱛᱟᱠᱚᱣᱟ ᱮᱥᱮ ᱜᱮ ᱦᱟᱹᱠᱩ ᱜᱚᱡ ᱜᱮ ᱩᱱᱠᱩ ᱫᱚ, ᱤᱭᱟᱹ ᱠᱟᱱ ᱛᱟᱠᱚᱣᱟ ᱰᱮᱞᱤ ᱞᱮᱠᱟ ᱠᱚ ᱜᱚᱡ ᱠᱚ ᱥᱮᱱᱚᱜᱼᱟ ᱩᱱᱠᱩ ᱫᱚ᱾
ᱦᱳᱭ ᱟᱨ ᱚᱱᱠᱟᱜᱮ ᱚᱱᱠᱮ ᱱᱟᱥᱤᱵ ᱨᱮ ᱚᱱᱠᱟᱜ ᱜᱮ ᱛᱟᱦᱮᱱ ᱠᱷᱟᱱ, ᱱᱤᱡᱮᱨ ᱚᱱᱠᱟᱱ ᱱᱟᱥᱤᱵ ᱨᱮᱜᱮ ᱛᱟᱦᱮᱱ ᱠᱟᱱ ᱚᱠᱟ ᱫᱚ ᱦᱟᱹᱡᱽᱨᱤ ᱠᱟᱹᱢᱤ ᱛᱮ ᱡᱚᱢ ᱟᱹᱥᱩᱞᱚᱜ, ᱚᱠᱟ ᱫᱚ ᱦᱟᱹᱠᱩ ᱜᱚᱡᱛᱮ ᱡᱚᱢ ᱟᱹᱥᱩᱞᱚᱜ ᱚᱱᱠᱟᱜᱮ ᱱᱟᱥᱤᱵ ᱛᱟᱦᱮᱱᱟ᱾
ᱦᱳᱭ᱾
ᱢᱟᱱᱮ ᱟᱡ ᱩᱯᱟᱹᱭ ᱟᱨ ᱚᱠᱟ ᱥᱮᱫ ᱪᱮᱫ ᱦᱚᱸ ᱵᱟᱭ ᱧᱟᱢᱟ ᱟᱨᱠᱤ
ᱵᱟᱭ ᱧᱟᱢᱟ ᱦᱳᱭ᱾
ᱦᱮᱸ ᱞᱟᱦᱟᱥᱮᱱ ᱢᱟᱱᱮ ᱵᱟᱭ ᱛᱟᱲᱟᱢ ᱤᱫᱤ ᱫᱟᱲᱮᱭᱟᱜᱼᱟ ᱥᱮ ᱞᱟᱦᱟᱥᱮᱱ ᱦᱚᱸ ᱵᱟᱭ ᱦᱩᱫᱤᱥ ᱛᱤᱭᱳᱜ ᱫᱟᱲᱮᱭᱟᱜᱼᱟ ᱡᱮ ᱤᱧ ᱡᱟᱦᱟᱱᱟᱜ ᱤᱧ ᱠᱟᱹᱢᱤ ᱞᱮᱠᱷᱟᱡ ᱪᱮᱫ ᱤᱧ ᱪᱤᱠᱟ ᱞᱮᱠᱷᱟᱱ ᱤᱧ ᱱᱚᱣᱟ ᱠᱚ ᱡᱤᱱᱤᱥ ᱵᱟᱹᱧ ᱠᱚᱨᱟᱣᱟ᱾
ᱦᱩᱸ
ᱛᱚ ᱚᱱᱟ ᱠᱚ ᱵᱟᱠᱚ ᱜᱩᱱᱟᱹᱱ ᱧᱟᱢ ᱫᱟᱲᱮ ᱭᱟ
ᱦᱩᱸ ᱟᱹᱰᱤ ᱱᱟᱯᱟᱭ ᱜᱮᱵᱮᱱ ᱞᱟᱹᱭ ᱠᱮᱜᱼᱟ᱾ ᱥᱚᱵ ᱜᱮ ᱚᱱᱮ ᱚᱱᱠᱟ ᱚᱥᱩᱵᱤᱫᱟ ᱥᱩᱵᱤᱫᱟ ᱫᱚ ᱦᱮᱱᱟᱜ ᱟᱠᱟᱟᱜ ᱜᱮᱭᱟ ᱦᱳᱭ ᱥᱮ᱾
ᱦᱳᱭ ᱦᱳᱭ᱾
ᱮᱵᱟᱨᱮ ᱥᱚᱵ ᱡᱤᱱᱤᱥ ᱨᱮᱱᱟᱜ ᱫᱚ ᱥᱩᱵᱤᱫᱷᱟ ᱫᱚ ᱵᱟᱝ ᱧᱟᱢᱚᱜᱼᱟ, ᱠᱤᱪᱷᱩ ᱡᱤᱱᱤᱥ ᱫᱚ ᱟᱢ ᱠᱤᱪᱷᱩ ᱚᱥᱩᱵᱤᱫᱷᱟ ᱦᱚᱸᱢ ᱧᱟᱢ ᱜᱮᱭᱟ ᱦᱳᱭᱥᱮ ᱫᱩᱠ ᱦᱚᱸ ᱦᱤᱡᱩᱜ ᱜᱮᱭᱟ ᱫᱩᱠ ᱠᱚᱥᱴᱚ ᱠᱚᱫᱚ᱾